ᱦᱮᱞᱳ,
ᱚᱠᱚᱭᱚᱝ ᱚᱜ ᱠᱟᱱᱟ,
ᱦᱮᱸ ᱟᱸᱡᱚᱢᱚᱜ ᱠᱟᱱᱟ,
ᱪᱮᱫ ᱠᱚᱢ ᱠᱟᱹᱢᱤ ᱠᱟᱱᱟ?
ᱠᱟᱹᱢᱤ ᱫᱚ ᱱᱤᱛᱚᱜ ᱫᱚ ᱦᱟᱸᱜ ᱪᱮᱫ ᱦᱚᱸ ᱵᱟᱝ, ᱱᱚᱜ-ᱚᱭ ᱵᱤᱱᱤᱴ ᱮᱢ ᱠᱟᱛᱮᱜ ᱤᱧ ᱨᱩᱣᱟᱹᱲ ᱦᱮᱡ ᱠᱟᱱᱟ ᱚᱱᱟ ᱵᱟᱹᱭᱦᱟᱹᱲ ᱥᱮᱫ ᱤᱧ ᱦᱮᱡ ᱟᱠᱟᱱᱟ ᱡᱟᱦᱟᱸ ᱫᱚ ᱠᱷᱮᱛ ᱧᱮᱞ, ᱠᱷᱮᱛ ᱠᱚ ᱛᱤᱱᱟᱹᱜ ᱫᱟᱜ ᱱᱟ ᱥᱮ ᱵᱟᱝ ᱫᱟᱜ ᱱᱟ ᱛᱚᱞᱟ ᱠᱚ ᱛᱤᱱᱟᱹᱜ ᱦᱟᱨᱟᱭᱮᱱᱟ ᱥᱮ ᱵᱟᱝ ᱦᱟᱨᱟᱭᱮᱱᱟ ᱚᱱᱟ ᱠᱚᱜᱮᱧ ᱧᱮᱞᱟᱜ ᱠᱟᱱᱟ,
ᱦᱮᱸᱛᱚ,
ᱦᱮᱸ ᱟᱪᱪᱷᱟ ᱡᱟᱦᱟᱸ ᱠᱟᱛᱷᱟ ᱚᱱᱟᱮ ᱦᱟᱹᱲᱤ ᱠᱟᱛᱷᱟᱢ ᱞᱟᱹᱭ ᱠᱮᱫᱟ, ᱦᱟᱹᱲᱤ ᱫᱚ ᱚᱠᱟ ᱞᱮᱠᱟᱱ? ᱦᱚᱲ ᱵᱚᱱ ᱢᱮᱛᱟ ᱠᱚᱣᱟ ᱥᱮ ᱪᱮᱞᱮ ᱵᱚᱱ ᱢᱮᱛᱟ ᱠᱚᱣᱟ ᱥᱮ ᱪᱮᱞᱮ ᱵᱚᱱ ᱢᱮᱛᱟ ᱠᱚ ᱜᱮ?
ᱩᱱᱠᱩ ᱫᱚ ᱟᱸᱜ ᱥᱮᱛᱟ ᱵᱚᱱ ᱢᱮᱛᱟ ᱠᱚᱣᱟ,
ᱳ ᱥᱮᱛᱟ ᱫᱚ ᱡᱚᱠᱷᱚᱱ ᱪᱮᱛᱟᱜ ᱵᱚᱱ ᱢᱮᱛᱟᱣ ᱜᱮᱭᱟ ᱚᱱᱟ ᱫᱚ?
ᱦᱮᱸ
ᱦᱮᱸ ᱪᱮᱫᱟᱜ ᱵᱚᱱ ᱢᱮᱛᱟ ᱠᱚᱜᱮᱭᱟ ᱚᱱᱟ ᱫᱚ,
ᱦᱮᱸ ᱚᱱᱟ ᱫᱚ ᱦᱟᱸᱜ ᱟᱵᱚ ᱞᱟᱜᱟᱭᱮᱫ ᱠᱚᱣᱟ ᱵᱚᱱ ᱢᱟᱱᱮ ᱦᱟᱹᱲᱤ ᱢᱟᱱᱮ ᱡᱮ ᱦᱟᱹᱲᱤ ᱪᱟᱞᱟᱜ ᱢᱮ, ᱦᱮ ᱦᱟᱹᱲᱤᱢ ᱞᱟᱹᱭ ᱞᱮᱠᱷᱟᱱ ᱟᱠᱚᱣᱟᱜ ᱢᱤᱫᱴᱟᱝ ᱢᱟᱱᱮ ᱟᱠᱚᱣᱟᱜ ᱠᱟ ᱥᱩᱢᱟ ᱫᱚ ᱢᱤᱫᱴᱟᱝ
ᱤᱭᱟᱹ ᱠᱟᱱ ᱛᱟᱠᱚᱣᱟ ᱵᱩᱡᱷᱟᱹᱣ ᱟᱠᱚ ᱡᱮ ᱟᱠᱚ ᱦᱟᱹᱲᱤ ᱢᱟᱱᱮ ᱥᱮᱛᱟ ᱵᱚ ᱢᱮᱛᱟ ᱟᱠᱚᱣᱟ
ᱟᱪᱪᱷᱟ ᱦᱮᱸ ᱟᱵᱚ ᱢᱟ ᱟᱵᱚᱣᱟᱜ ᱨᱚᱲ ᱢᱟ ᱡᱷᱚᱛᱚ ᱜᱮᱠᱚ ᱵᱩᱡᱷᱟᱹᱣ ᱜᱮᱭᱟ ᱡᱮ ᱱᱩᱭ ᱪᱮᱫ ᱮ ᱞᱟᱹᱭ ᱦᱚᱪᱚ ᱠᱮᱫᱟ ᱦᱟᱹᱲᱤ ᱟᱭ, ᱠᱩᱛᱩ ᱠᱩᱛᱩ ᱚᱱᱠᱟ ᱵᱚᱱ ᱦᱚᱦᱚ ᱟᱠᱚᱜᱮᱭᱟ ᱛᱚ ᱡᱮ ᱚᱱᱟ ᱫᱚᱠᱚ ᱦᱚᱦᱚᱣᱟᱹᱧ ᱠᱟᱱᱟ ᱦᱮᱸ ᱥᱮ ᱢᱮᱱ ᱠᱷᱟᱱ ᱟᱠᱚᱣᱟᱜ ᱪᱮᱫᱟᱜ ᱵᱷᱳᱜᱽ ᱫᱚ ᱠᱚ ᱡᱟᱦᱟᱸ ᱫᱚ ᱚᱱᱟ ᱪᱮᱫᱟᱜ ᱵᱟᱵᱚᱱ ᱵᱩᱡᱷᱟᱹᱣ ᱫᱟᱲᱮᱭᱟ ᱛᱟᱠᱚ ᱜᱮᱭᱟ?
ᱪᱮ ᱟᱵᱚ ᱢᱤᱫ ᱫᱟᱲᱮᱜ ᱟᱵᱚ?
ᱪᱮᱫᱟᱜ ᱵᱟᱵᱚᱱ ᱵᱩᱡᱷᱟᱹᱣ ᱫᱟᱲᱮᱭᱟᱜᱼᱟ?
ᱦᱮᱸ ᱱᱟ ᱚᱱᱠᱟ ᱪᱮᱫ ᱨᱟ ᱵᱚᱱ ᱵᱩᱡᱷᱟᱹᱣ ᱫᱟᱲᱮᱭᱟᱜᱼᱟ ᱵᱟᱹᱧ ᱵᱩᱡᱷᱟᱹᱣ ᱫᱟ,
ᱩᱱᱠᱩᱣᱟᱜ ᱩᱱᱠᱩᱣᱟᱜ ᱨᱚᱲ ᱡᱟᱦᱟᱸ ᱫᱚ ᱵᱷᱩᱜᱽ ᱫᱚᱠᱚ ᱜᱳᱞ ᱫᱚᱠᱚ ᱨᱟᱜᱽ ᱫᱚᱠᱚ, ᱚᱱᱟ ᱪᱮᱫ ᱠᱷᱟᱹᱛᱤᱨ ᱨᱟᱜ ᱫᱟᱭ ᱥᱮ ᱪᱮᱫ ᱞᱟᱹᱜᱤᱫ ᱵᱷᱩᱜᱽ ᱫᱟᱭ ᱥᱮ ᱪᱮᱫ ᱪᱮᱫ ᱮ ᱨᱚᱲ ᱠᱮᱫᱟᱭ ᱩᱱᱠᱩᱣᱟᱜ ᱠᱟᱞᱡᱟᱦᱟᱸ ᱛᱤᱱᱟᱹᱜ ᱡᱤᱭᱟᱹᱟᱹᱞᱤᱭᱟᱹᱜ ᱜᱮ ᱪᱮᱫᱟᱜ ᱵᱚᱱ ᱵᱩᱡᱷᱟᱹᱣ ᱫᱟᱲᱮᱜ ᱜᱮᱭᱟ᱾
ᱦᱮᱸ ᱪᱮᱛᱟᱜ ᱟᱵᱚ ᱵᱩᱡᱟᱹᱜ ᱫᱟᱲᱮᱭᱟᱜᱼᱟ ᱟᱵᱚ ᱵᱟᱵᱳ ᱵᱩᱡᱷᱟᱹᱣ ᱫᱟᱲᱮᱭᱟᱜᱼᱟ ᱡᱟᱦᱟᱸᱭ᱾ ᱟᱥᱩᱞ ᱠᱟᱫᱮᱭᱟᱭ ᱩᱱᱤ ᱫᱚᱭ ᱵᱩᱡᱷᱟᱹᱣ ᱫᱟᱲᱮ ᱭᱟᱜᱟᱭ ᱱᱩᱭ ᱪᱮᱫ ᱮ ᱠᱷᱚᱡᱚᱜ ᱠᱟᱱᱟ᱾ ᱪᱮᱫ ᱛᱟᱭ ᱞᱟᱹᱠᱛᱤ ᱱᱩᱭᱟᱜ ᱢᱟᱱᱮ ᱪᱮᱫ ᱮ ᱢᱤᱛᱟᱹᱟᱧ ᱠᱟᱱᱟ ᱪᱮᱫᱟᱜ ᱵᱟᱠᱚ ᱵᱩᱡᱷᱟᱹᱣᱟ ᱡᱮᱢᱚᱱ ᱰᱟᱝᱨᱤ ᱢᱮᱨᱚᱢ ᱠᱚ ᱡᱟᱦᱟᱸᱭ ᱠᱚ ᱟᱹᱥᱩᱞ ᱠᱚᱣᱟ ᱩᱱᱠᱩ ᱧᱮᱞ ᱢᱮ ᱡᱩᱫᱤ ᱢᱤᱫᱴᱟᱝ ᱰᱟᱹᱝᱨᱤ ᱚᱥᱩᱵᱤᱫᱟ ᱟᱠᱟᱱᱟᱭ᱾ ᱥᱚᱢᱚᱭ ᱨᱮ ᱚᱥᱩᱵᱤᱫᱟ ᱟᱠᱟᱱᱟᱭ᱾ ᱩᱱᱤᱭᱟᱜ ᱢᱮᱫᱦᱟ ᱧᱮᱞ ᱛᱮᱜᱮ ᱵᱩᱡᱷᱟᱹᱣ ᱜᱚᱫᱟ ᱡᱮ ᱱᱩᱭ ᱢᱮᱨᱚᱢ ᱡᱟᱸᱜᱟ ᱦᱟ ᱦᱟᱹᱥᱩᱭᱮ ᱠᱟᱱᱟ ᱥᱮ ᱞᱟᱡ ᱦᱟᱹᱥᱩᱭᱮ ᱠᱟᱱᱟ ᱥᱮ ᱞᱟᱡ ᱯᱷᱩᱞᱟᱹᱜ ᱠᱟᱱ ᱛᱟᱭᱟ ᱥᱮ ᱛᱟᱲᱟᱢ ᱵᱟᱭ ᱫᱟᱲᱮᱭᱟᱜ ᱠᱟᱱᱟ᱾ ᱵᱩᱡᱷᱟᱹᱣ ᱜᱚᱫᱟ ᱠᱚ ᱥᱮ ᱡᱩ ᱨᱩᱣᱟᱹᱢ ᱞᱟᱹᱭᱟ ᱡᱩᱫᱤ ᱡᱟᱦᱟᱸᱭ ᱡᱤᱭᱟᱹᱞᱤ ᱮ ᱟᱹᱥᱩᱞ ᱠᱟᱫᱮᱭᱟ ᱩᱱᱤ ᱡᱤᱭᱟᱹᱞᱤ ᱡᱩᱫᱤᱢ ᱡᱟ ᱡᱩᱫᱤᱭᱟ ᱥᱮ ᱦᱚᱲᱢᱚ ᱞᱚᱞᱚ ᱜᱮ ᱵᱩᱡᱷᱟᱹᱜ ᱛᱟᱭᱟ ᱛᱟᱦᱮᱞᱮᱢ ᱵᱩᱡᱷᱟᱣ ᱫᱟ ᱡᱮ ᱱᱩᱭ ᱦᱚᱸ ᱨᱩᱣᱟᱹ ᱮᱦᱚᱵ ᱟᱠᱟᱱ ᱜᱮᱭᱟ ᱢᱟᱹᱱᱢᱤ ᱞᱮᱠᱟᱜᱮ ᱦᱟᱸᱜ ᱨᱩᱣᱟᱹ ᱠᱚᱦᱚᱸ ᱮᱦᱚᱵ ᱠᱚᱜᱣᱟ ᱥᱮ ᱚᱥᱩᱵᱤᱫᱟ ᱦᱚᱸ ᱢᱟᱹᱱᱢᱤ ᱞᱮᱠᱟᱜᱮ ᱦᱩᱭᱩᱜ ᱜᱮᱭᱟ᱾
ᱟᱪᱪᱷᱟ ᱡᱮ ᱩᱱᱠᱩ ᱠᱚᱣᱟᱜ ᱡᱟᱦᱟᱸ ᱫᱚ ᱟᱵᱚᱣᱟᱜ ᱨᱟᱱ ᱵᱚᱱ ᱡᱚᱢ ᱮᱫᱟ ᱩᱱᱠᱩ ᱠᱚᱣᱟᱜ ᱦᱚᱸ ᱠᱤ ᱚᱱᱟ ᱨᱟᱱ ᱢᱮᱱᱟᱜ ᱟᱠᱟᱫᱟ ᱨᱩᱣᱟ. ᱪᱚᱵᱟᱜ ᱞᱤᱭᱟ᱾
ᱦᱮᱸ ᱨᱟᱱ ᱢᱮᱱᱟᱜ ᱟᱠᱟᱫᱟ ᱤᱧᱜᱤᱥᱮᱱ ᱢᱮᱱᱟᱜ ᱟᱠᱟᱫᱟ ᱟᱢᱟ ᱠᱤᱪᱷᱩ ᱜᱮ ᱢᱮᱱᱟᱜ ᱟᱠᱟᱫᱟ᱾
ᱚ ᱟᱪᱪᱷᱟ ᱟᱪᱪᱷᱟ᱾ ᱛᱟᱦᱚᱞᱮ ᱩᱱᱠᱩ ᱦᱚᱸ ᱚᱝᱠᱟ ᱜᱮ ᱡᱮᱢᱚᱱ ᱡᱮ ᱡᱮ ᱫᱟᱠᱟ ᱡᱚᱢ ᱯᱚᱨ ᱨᱟᱱ ᱡᱚᱢ ᱦᱩᱭᱩᱜᱼᱟ ᱥᱮᱪᱮᱜ ᱚᱱᱠᱟ ᱜᱮ ᱩᱝ ᱩᱝᱠᱩ ᱦᱚᱸᱠᱚ ᱡᱚᱢ ᱜᱮᱭᱟ ᱦᱮᱸ ᱵᱟᱝ᱾
ᱦᱮᱸ ᱦᱮᱸ᱾ ᱡᱮᱢᱚᱱ ᱡᱩᱫᱤ ᱠᱚ ᱞᱟᱹᱭ ᱠᱮᱭᱟ ᱥᱮᱛᱟᱜ ᱨᱮ ᱮᱢᱟᱭ ᱢᱮ ᱦᱟᱸᱜ ᱛᱟᱦᱞᱮ ᱡᱚᱠᱷᱚᱱ ᱜᱮ ᱜᱚᱲᱟ ᱠᱷᱚᱱᱟᱢ ᱩᱰᱩᱝ ᱮᱭᱟ ᱢᱮᱨᱚᱢ ᱛᱟᱢ ᱰᱟᱹᱝᱨᱤ ᱛᱟᱢ ᱩᱱᱫᱚ ᱦᱟᱸᱜ ᱩᱝᱜᱚᱲᱟ ᱠᱷᱚᱱ ᱜᱤᱛᱚ ᱛᱚᱨᱟᱢ ᱨᱟᱱ ᱮᱢᱟᱫᱮᱭᱟ ᱦᱟᱸᱜ᱾ ᱢᱤᱫ ᱜᱷᱟᱹᱲᱤᱡ ᱯᱚᱨᱮ ᱛᱟᱦᱮᱞᱮ ᱜᱤᱛᱚ ᱯᱟᱞᱟᱠ ᱠᱚᱢ ᱟᱹᱜᱩᱣᱟᱫᱮᱭᱟ ᱯᱟᱞᱟᱠ ᱟᱹᱜᱩ ᱠᱟᱛᱮᱜ- ᱟᱫᱚ ᱦᱟᱸᱜ ᱮᱢ ᱡᱚᱢ ᱦᱚᱪᱚ ᱠᱮᱫᱮᱭᱟ᱾
ᱦᱩ ᱦᱩ᱾ ᱟᱪᱪᱷᱟ ᱟᱪᱪᱷᱟ᱾ ᱛᱟᱦᱮᱞᱮ ᱟᱵᱚ ᱫᱚ ᱠᱤᱱᱛᱩ ᱦᱚᱸ ᱡᱟᱦᱟᱸᱭ ᱚᱱᱟ ᱫᱚ ᱴᱷᱤᱠ ᱡᱟᱦᱟᱸᱭ ᱨᱮᱱ ᱠᱟᱨᱟᱭ ᱢᱤᱫ ᱫᱚ ᱴᱷᱤᱠ ᱩᱱᱤ ᱦᱚᱸ ᱵᱩᱡᱷᱟᱹᱣ ᱫᱚ ᱵᱩᱡᱷᱟᱹᱣᱟᱭ ᱟᱨᱠᱤ ᱩᱱᱤᱭᱟᱜ ᱨᱚᱲ ᱪᱮᱫ ᱛᱟᱭ ᱪᱮᱫ ᱮ ᱞᱟᱹᱭ ᱚᱪᱚ ᱠᱮᱫᱟ ᱢᱮᱱᱛᱮ ᱦᱮᱸ ᱵᱟᱝ᱾
ᱦᱮᱸ ᱦᱮᱸ
ᱦᱳᱭ ᱟᱪᱪᱷᱟ ᱛᱟᱦᱮᱞᱮ ᱱᱚᱣᱟ ᱠᱚ ᱦᱮᱥ ᱛᱮ ᱡᱮᱢᱚᱱ ᱦᱮᱸ᱾ ᱟᱨᱚ ᱚᱠᱟ ᱦᱮᱱᱟᱜ ᱠᱚᱣᱟ ᱡᱮᱢᱚᱱ ᱪᱮᱬᱮ ᱠᱚᱦᱚᱸ ᱠᱚ ᱨᱚᱲ ᱫᱟᱲᱮᱜ ᱜᱮᱭᱟ ᱚᱠᱟ ᱞᱮᱠᱟᱱ ᱪᱮᱬᱮ ᱠᱚ ᱨᱚᱲ ᱫᱟᱲᱮᱜ ᱜᱮᱭᱟ᱾
ᱦᱮᱸ ᱞᱟᱹᱭ ᱟᱠᱚ ᱛᱚ ᱢᱤᱨᱩ ᱪᱮᱬᱮ ᱟᱨ ᱵᱚᱱᱟ ᱟᱨ ᱠᱤᱥᱱᱤ ᱪᱮᱬᱮ ᱫᱚᱠᱚ ᱨᱚᱲ ᱫᱟᱲᱮᱭᱟᱜ ᱜᱮᱭᱟ᱾
ᱩᱝᱠᱩ ᱫᱩᱠᱩ ᱪᱮᱫ ᱞᱮᱠᱟ ᱨᱮᱠᱚ ᱨᱚᱲ ᱫᱟᱲᱮᱭᱟᱜ ᱜᱮᱭᱟ ᱮᱴᱟᱜ ᱮᱴᱟᱜ ᱡᱟᱹᱭᱞᱤ ᱪᱮᱫᱟᱜ ᱵᱟᱠᱚ ᱨᱚᱲ ᱫᱟᱲᱮᱜ ᱜᱮᱭᱟ᱾
ᱦᱳᱭᱛᱚ ᱪᱟᱸᱫᱳ ᱵᱚᱸᱜᱟ ᱚᱱᱟᱜᱮ ᱥᱤᱨᱤᱡ ᱠᱟᱜ ᱠᱚᱣᱟᱭ ᱡᱮ ᱱᱩᱠᱩ ᱪᱮᱬᱮ ᱫᱚᱠᱚ ᱨᱚᱲ ᱫᱟᱲᱮᱭᱟᱜᱼᱟ ᱩᱱᱠᱩ ᱪᱮᱬᱮ ᱫᱚ ᱵᱟᱝ ᱵᱟᱠᱩ ᱞᱟᱹᱭᱟ ᱨᱚᱲ ᱫᱚ- ᱠᱚ ᱫᱟᱲᱮᱭᱟᱜᱼᱟ ᱟᱵᱚᱣᱟᱜ ᱡᱟᱦᱟᱸ ᱟᱲᱟᱝ ᱛᱟᱵᱚᱱ ᱚᱱᱟ ᱟᱲᱟᱝ ᱛᱮᱫᱚ ᱦᱟᱸᱜ ᱩᱱᱠᱩ ᱪᱮᱬᱮ ᱜᱮᱠᱚ ᱨᱚᱲ ᱫᱟᱲᱮᱼᱟ ᱟᱠᱚ ᱟᱲᱟᱝ ᱛᱮᱢᱟ ᱠᱚ ᱨᱚᱲ ᱜᱮᱭᱟ᱾
ᱦᱮᱸ ᱦᱮᱸ᱾ ᱢᱤᱫᱴᱮᱱ ᱟᱪᱪᱷᱟ ᱠᱤ ᱩᱱᱠᱩᱣᱟᱜ ᱠᱤ ᱝᱠᱟ ᱡᱮ ᱢᱤᱫᱴᱮᱱ ᱵᱤᱥᱛᱟᱨᱤᱛᱚ ᱦᱮᱱᱟᱜ ᱟᱠᱟᱫᱟ ᱡᱟᱦᱟᱸ ᱫᱚ ᱡᱮᱢᱚᱱ ᱟᱵᱚᱨᱮᱱ ᱫᱚ ᱡᱮᱢᱚᱱ ᱚ ᱥᱟ ᱦᱚᱲ ᱨᱮᱱ ᱫᱚ ᱢᱟᱱᱢᱤ ᱨᱮᱱ ᱫᱚ ᱡᱮᱢᱚᱱ ᱵᱟᱵᱟ ᱦᱮᱱᱟᱭᱟ ᱥᱮ ᱟᱭᱳ ᱦᱮᱱᱟᱭᱟ ᱩᱱᱠᱩ ᱨᱮᱱ ᱫᱚ ᱚᱝᱠᱟ ᱠᱩ ᱟᱭᱳ ᱵᱟᱵᱟ ᱦᱚᱠᱚ ᱛᱟᱦᱮᱱ ᱜᱮᱭᱟ᱾
ᱦᱮᱸ ᱩᱱᱠᱩ ᱨᱮᱱ ᱦᱚᱸᱦᱟᱸᱜ ᱟᱭᱳ ᱵᱟᱵᱟ ᱠᱚᱢᱟ ᱢᱮᱱᱟᱜ ᱠᱚᱜᱮᱭᱟ᱾
ᱟᱭᱳ ᱵᱟᱵᱟ ᱠᱷᱚᱱ ᱜᱮ ᱠᱩ ᱟᱥᱤᱨᱡᱚᱱ ᱟᱠᱟᱱᱟ ᱠᱚ ᱦᱟᱸᱜ᱾
ᱦᱩ᱾
ᱩᱱᱠᱩ ᱨᱮᱱ ᱦᱚᱸ ᱟᱭᱳᱼᱵᱟᱵᱟ ᱵᱟᱝᱞᱟᱜ ᱠᱚᱣᱟ ᱩᱱᱠᱩ ᱦᱚᱸ ᱦᱩᱰᱤᱧ ᱚᱠᱛᱚ ᱨᱮᱫᱚ ᱡᱚᱢᱟᱜ ᱠᱚ ᱟᱹᱜᱩ ᱟᱠᱚᱣᱟ᱾ ᱟᱡᱚ ᱠᱟᱛᱮ ᱠᱚ ᱡᱚᱢ ᱦᱚᱪᱚ ᱠᱚᱣᱟ ᱟᱨ ᱦᱟᱨᱟ ᱞᱮᱱᱠᱷᱟᱱ ᱟᱠᱚ ᱛᱮ ᱫᱩᱠᱷᱱᱟᱹᱣ ᱠᱚ ᱪᱟᱞᱟᱜᱼᱟ᱾
ᱟᱪᱪᱷᱟ ᱦᱟᱨᱟ ᱞᱮᱱᱠᱷᱟᱱ ᱡᱚᱠᱷᱚᱱ ᱟᱠᱚ ᱛᱮ ᱫᱩᱠᱷᱚᱢᱚᱜ ᱠᱚ ᱪᱟᱞᱟᱜᱼᱟ ᱡᱚᱠᱷᱚᱱ ᱡᱟᱦᱟᱭ ᱟᱭᱳ- ᱜᱮ ᱛᱟᱦᱮᱸ ᱠᱟᱱᱟᱭ ᱟᱨᱠᱤ ᱩᱱᱫᱚ ᱩᱱᱤ ᱩᱨᱩᱢᱮᱟᱭ ᱥᱮ ᱵᱟᱝ᱾
ᱦᱟᱸᱜ ᱩᱱᱠᱩ ᱫᱚ ᱦᱟᱸᱜ ᱢᱟᱱᱮ ᱡᱚᱠᱷᱚᱱ ᱜᱮ ᱟᱠᱚ ᱛᱮ ᱡᱚᱢ ᱧᱩ ᱠᱚ ᱥᱮᱬᱟᱭᱟ᱾ ᱩᱱ ᱫᱚ ᱦᱟᱸᱜ ᱢᱟᱱᱮ ᱮᱸᱜᱟᱛ ᱟᱯᱟᱛ ᱵᱷᱚᱨᱥᱟ ᱨᱮᱫᱚ ᱵᱟᱠᱚ ᱛᱟᱦᱮᱱᱟ ᱟᱵᱚ ᱢᱟᱹᱱᱢᱤ ᱡᱮᱢᱚᱱ ᱢᱟᱱᱮ ᱟᱢᱮ ᱦᱟᱨᱟ ᱠᱮᱫ ᱢᱮᱭᱟ ᱟᱢ ᱢᱟᱱᱮ ᱵᱚᱭᱮᱥ ᱚᱠᱛᱮ ᱨᱮ ᱜᱚᱜᱚ ᱵᱟᱵᱟᱢ ᱧᱮᱞ ᱠᱤᱱᱟᱹ ᱩᱱᱠᱩ ᱫᱚ ᱦᱟᱸᱜ ᱚᱱᱠᱟ ᱫᱚ ᱵᱟᱝ᱾
ᱡᱟᱦᱟᱸ ᱫᱚ ᱡᱮᱢᱚᱱ ᱚᱱᱟ ᱦᱚᱸ ᱟᱪᱷᱟ ᱠᱤ ᱡᱮ ᱢᱤᱫᱴᱮᱱ ᱦᱳᱭᱛᱳ ᱢᱤᱫᱴᱮᱱ ᱟᱨᱠᱤ ᱚᱱᱠᱟᱱᱟᱜ ᱥᱟᱹᱜᱟᱹᱭ᱾ ᱦᱩᱭ ᱫᱟᱲᱮᱭᱟᱜ ᱜᱮᱭᱟ ᱡᱟᱦᱟᱸ ᱫᱚ ᱦᱚᱭᱛᱳ ᱡᱟᱦᱟᱸᱭ ᱟᱭᱳ ᱛᱟᱦᱮᱸ ᱠᱟᱱ ᱛᱟᱭᱟᱭ ᱦᱟᱨᱟ ᱠᱟᱛᱮᱫ ᱦᱚᱭᱛᱚ ᱢᱮᱨᱚᱢ ᱰᱟᱝᱨᱤ ᱠᱚᱣᱟᱜ ᱫᱚ ᱡᱮᱢᱚᱱ ᱦᱚᱳᱭᱛᱳ ᱩᱱᱤ ᱥᱟᱜ ᱜᱮ ᱢᱤᱫᱴᱮᱱ ᱥᱟᱹᱜᱟᱹᱭ ᱨᱮ ᱦᱮᱡ ᱫᱟᱲᱮᱜ ᱜᱮᱭᱟᱭ᱾
ᱦᱮᱸ ᱩᱱᱠᱩ ᱫᱚ ᱦᱟᱸᱜ ᱚᱱᱟ ᱥᱟᱹᱜᱟᱹᱭ ᱫᱚ ᱵᱟᱝ ᱛᱟᱦᱮᱱ ᱛᱟᱠᱚᱣᱟ ᱴᱷᱤᱠ ᱡᱮᱢᱚᱱ ᱟᱵᱚ ᱟᱭᱳ ᱠᱟᱱᱟᱭ ᱩᱱᱤ ᱢᱟᱱ ᱥᱚᱢᱢᱟᱱ᱾
ᱦᱩᱸ ᱦᱩᱸ ᱦᱩᱸ ᱦᱩᱸ᱾ ᱥᱮ ᱩᱱᱠᱩᱣᱟᱜ ᱱᱮᱛᱟᱨ ᱫᱚ ᱵᱚᱞᱛᱮ ᱢᱟᱱᱮ ᱩᱱᱠᱩᱣᱟᱜ ᱫᱚ ᱵᱟᱹᱱᱩᱜ ᱛᱟᱠᱚᱣᱟ ᱚᱱᱟ ᱫᱚ ᱟᱨᱠᱤ ᱦᱮᱸ ᱵᱟᱝ ᱢᱤᱫ ᱠᱟᱛᱷᱟ ᱛᱮ
ᱦᱳᱭ᱾
ᱥᱮ ᱟᱭᱳᱼᱵᱟᱵᱟ ᱥᱮ ᱩᱱᱤ ᱡᱚᱠᱷᱚᱱ ᱩᱱᱤ ᱦᱩᱰᱤᱧ ᱠᱷᱚᱱᱟᱜ ᱡᱚᱠᱷᱚᱱᱮ ᱦᱟᱨᱟᱭᱮᱱᱟ ᱦᱟᱨᱟ ᱠᱟᱛᱮᱫ ᱫᱚ ᱡᱟᱦᱟᱸᱭ ᱟᱭᱳ ᱠᱟᱱᱟᱭ ᱥᱮ ᱡᱟᱦᱟᱸᱭ ᱫᱚ ᱚᱱᱟ ᱫᱚ ᱦᱳᱭᱛᱳ ᱵᱟᱝ ᱵᱟᱭ ᱩᱱᱫᱚ ᱵᱟᱝ ᱤᱭᱟᱹᱜ ᱜᱮᱭᱟ ᱡᱟᱦᱟᱸ ᱫᱚ ᱢᱤᱫᱜᱮ ᱡᱷᱚᱛᱚ ᱜᱮ ᱟᱠᱚ ᱢᱟᱱᱮ ᱡᱷᱚᱛᱚ ᱜᱮ ᱢᱤᱫ ᱟᱨᱠᱤ ᱡᱟᱦᱟᱸ ᱫᱚ ᱢᱤᱫ ᱠᱟᱛᱷᱟ ᱛᱮ᱾
ᱦᱳᱭ ᱦᱳᱭ ᱢᱟᱱᱮ ᱟᱞᱟᱫᱟ ᱫᱚ ᱵᱟᱹᱱᱩᱜ ᱛᱟᱠᱚᱣᱟ ᱵᱷᱮᱜᱟᱨ
ᱡᱮ ᱢᱤᱫᱴᱮᱱ ᱡᱮ ᱟᱵᱚ ᱢᱤᱫᱴᱮᱱ ᱡᱟᱦᱟᱸ ᱫᱚᱵᱚᱱ ᱞᱟᱹᱭᱟ ᱥᱚᱝᱥᱟᱨ ᱜᱮᱭᱟᱵᱚᱱ ᱥᱮ ᱢᱤᱫᱮᱱ ᱯᱷᱮᱢᱮᱞᱤ ᱢᱤᱫᱴᱮᱱ ᱛᱟᱦᱮᱱ ᱛᱟᱵᱚᱱᱟ ᱦᱚᱭᱚ ᱯᱷᱮᱢᱮᱞᱤ ᱫᱚ ᱩᱱᱠᱩᱣᱟᱜ ᱛᱟᱦᱮᱱ ᱛᱟᱠᱚᱣᱟ ᱡᱮ ᱱᱩᱭ ᱫᱚ ᱤᱧ ᱨᱮᱱ ᱜᱤᱫᱽᱨᱟᱹ ᱠᱟᱱᱟᱭ᱾ ᱩᱱᱤ ᱫᱚ ᱚᱱᱟ ᱫᱚ ᱵᱟᱭ ᱢᱚᱱᱮᱭᱟ ᱩᱱ ᱫᱚ ᱦᱮᱸᱥᱮ ᱵᱟᱝ?
ᱦᱳᱭ ᱩᱱᱠᱩ ᱦᱚᱸ ᱚᱱᱟ ᱫᱚ ᱵᱟᱭ ᱮᱢ ᱟᱠᱟᱫ ᱠᱚᱣᱟᱭ᱾
ᱦᱮᱸ ᱟᱫᱚ ᱡᱩᱫᱤ ᱚᱱᱟ ᱠᱚ ᱡᱩᱫᱤ ᱮᱢᱟ ᱣᱟᱠᱚᱭᱟ ᱦᱚᱭᱛᱚ ᱟᱹᱰᱤ ᱫᱤᱱ ᱜᱮᱠᱚ ᱢᱟᱱᱮ ᱦᱚᱭᱛᱳ ᱟᱹᱰᱤ ᱢᱟᱨᱟᱝ ᱠᱟᱛᱮᱜ ᱯᱷᱮᱢᱮᱞᱤ ᱴᱟᱜ ᱛᱮᱭᱟᱨ ᱠᱚᱜ ᱛᱟᱠᱚᱣᱟ ᱡᱟᱦᱟᱸ ᱫᱚ ᱡᱮᱢᱚᱱ ᱟᱵᱚ ᱵᱚᱱ ᱟᱹᱥᱩᱞ ᱠᱚᱜᱮᱭᱟ ᱡᱮ ᱢᱤᱫᱴᱮᱱ ᱮᱸᱜᱟ ᱨᱮᱱ ᱦᱚᱯᱚᱱ ᱛᱤᱱᱟᱹᱜ ᱜᱟᱱ ᱠᱚ ᱦᱩᱭᱩᱜᱼᱟ? ᱟᱹᱰᱤ ᱜᱟᱱ ᱠᱚ ᱦᱩᱭᱩᱜᱼᱟ, ᱡᱮᱦᱮᱛᱩ ᱢᱤᱫᱴᱮᱱ ᱮᱸᱜᱟᱨᱮᱱ ᱦᱚᱯᱚᱱ ᱦᱟᱨᱟ ᱠᱟᱛᱮᱜ ᱩᱱᱤ ᱟᱠᱷᱨᱤᱧ ᱠᱟᱛᱮᱜ ᱥᱮ ᱟᱨᱚ ᱠᱚ ᱦᱟᱨᱟᱜᱼᱟ ᱦᱮᱸ ᱥᱮ ᱵᱟᱝ ᱵᱷᱩ ᱠᱚ ᱵᱟᱹᱲ
ᱦᱩᱸ, ᱦᱩᱸ ᱦᱩᱸ᱾
ᱟᱨ ᱡᱮ ᱩᱱᱠᱩ ᱫᱚ ᱟᱵᱚ ᱫᱟᱨᱟᱭ ᱛᱮᱜᱮ ᱢᱤᱫᱴᱮᱱ᱾ ᱢᱟᱱᱮ ᱵᱚᱱ ᱟᱲᱟᱜ ᱠᱚ ᱜᱮᱭᱟ ᱡᱩᱫᱤ ᱟᱠᱚᱛᱮ ᱥᱮᱱ ᱠᱟᱛᱮᱫ ᱠᱚ ᱨᱩᱣᱟᱹᱲ ᱦᱮᱡ ᱫᱟᱲᱮ ᱠᱚᱣᱟ ᱛᱤᱱᱟᱹᱜ ᱴᱟ ᱵᱷᱟᱜᱤ ᱠᱚᱜᱼᱟ ᱡᱮ ᱡᱚᱢ ᱠᱟᱛᱮᱜ᱾
ᱦᱮᱸ ᱢᱟᱱᱮ ᱚᱱᱟ ᱟᱹᱠᱤᱞ ᱜᱮᱭᱟᱱ ᱜᱮᱛᱚ ᱵᱟᱭ ᱮᱢ ᱠᱟᱜ ᱠᱚᱣᱟ ᱡᱟᱦᱟᱸ ᱫᱚ ᱟᱠᱚᱛᱮ ᱪᱟᱞᱟᱣ ᱠᱟᱛᱮᱫ ᱱᱟᱠᱚ ᱛᱮᱠᱚ ᱨᱩᱟᱹᱲ ᱦᱤᱡᱩᱜᱼᱟ᱾ ᱦᱮᱸ ᱡᱮ ᱵᱟᱠᱚ ᱨᱩᱟᱹᱲ ᱦᱤᱡᱩᱜᱼᱟ ᱚᱱᱠᱟ ᱫᱚ ᱵᱟᱝ ᱨᱩᱟᱹᱲ ᱦᱤᱡᱩᱜ ᱟᱠᱚ᱾ ᱚᱱᱟ ᱟᱹᱠᱤᱞ ᱡᱟᱹᱱᱤᱡ ᱢᱮᱱᱟᱜ ᱛᱟᱠᱚᱣᱟ ᱦᱚᱭᱛᱳ ᱩᱱᱟᱹᱜ ᱜᱟᱱ ᱡᱮ ᱡᱟᱦᱟᱸᱭ ᱟᱞᱮᱨᱮᱱ ᱢᱟ. ᱞᱤᱠ᱾ ᱠᱟᱱᱟᱭ ᱩᱱᱤᱭᱟᱜ ᱨᱚᱲ ᱟᱲᱟᱝ ᱠᱚ ᱩᱨᱩᱢ ᱪᱟᱵᱟ ᱠᱟᱫᱟ ᱛᱟᱯᱚᱨᱮ ᱟᱵᱚ ᱚᱠᱟ ᱠᱷᱚᱱ ᱥᱮ ᱞᱮ ᱠᱷᱚᱱ ᱞᱮ ᱦᱮᱡ ᱟᱠᱟᱱᱟ ᱚᱱᱟ ᱠᱚᱫᱚ ᱴᱷᱤᱠ ᱠᱚ ᱩᱭᱦᱟᱹᱨ ᱫᱟᱲᱮᱜᱼᱟ ᱢᱮᱱᱠᱷᱟᱱ ᱡᱟᱦᱟᱱ ᱢᱤᱫᱴᱟᱝ ᱩᱱᱠᱩᱣᱟᱜ ᱡᱟᱦᱟᱸ ᱡᱮᱢᱚᱱᱮᱢ ᱞᱟᱹᱭ ᱠᱮᱫᱼᱟ ᱟᱭᱳᱵᱟᱵᱟ ᱥᱟᱹᱜᱟᱹᱭ ᱚᱱᱟ ᱫᱚ ᱩᱱᱠᱩ ᱵᱟᱹᱱᱩᱜ ᱛᱟᱠᱚᱣᱟ ᱚᱱᱟ ᱩᱭᱦᱟᱨ ᱵᱷᱟᱵᱽᱱᱟ ᱫᱚ᱾ ᱦᱳᱭᱛᱚ ᱡᱩᱫᱤ ᱟᱭᱳᱼᱵᱟᱵᱟ ᱥᱟᱹᱜᱟᱹᱭ‌ ᱠᱚ ᱵᱩᱡᱷᱟᱹᱣ ᱠᱮᱭᱟ, ᱥᱮ ᱵᱚᱭᱦᱟ ᱢᱤᱥᱤ ᱠᱚ ᱵᱩᱡᱷᱟᱹᱣ ᱠᱮᱭᱟ ᱛᱟᱦᱚᱞᱮ ᱢᱮ ᱢᱮᱨᱚᱢ ᱰᱟᱝᱜᱽᱨᱤ ᱱᱩᱱᱟᱹᱜ ᱜᱟᱱ ᱟᱹᱛᱷᱟᱹᱲᱤ ᱡᱟᱦᱟᱸᱭ ᱫᱚ ᱩᱱᱟᱹᱜ ᱜᱟᱱ ᱫᱚ ᱦᱚᱭᱛᱚ ᱵᱟᱝᱠᱚ ᱥᱤᱨᱤᱡᱽ ᱠᱚᱜᱼᱟ ᱩᱱᱠᱩ ᱦᱚᱸ ᱢᱟᱹᱱᱢᱤ ᱞᱮᱠᱟ ᱜᱮ ᱦᱳᱭᱛᱚ᱾ ᱛᱟᱦᱮᱸ ᱠᱚᱜᱼᱟ ᱠᱚ ᱡᱮ ᱜᱚᱜᱚ ᱵᱟᱵᱟ᱾ ᱟᱨ ᱟᱹᱠᱤᱱ ᱵᱟᱨ ᱵᱚᱭᱦᱟ ᱟᱵᱟᱨ ᱚᱱᱠᱟ ᱦᱟᱸᱜ ᱩᱱᱠᱩ ᱢᱟ ᱚᱱᱠᱟ ᱠᱟᱛᱮᱫ ᱫᱚ ᱵᱟᱝᱠᱚ ᱛᱟᱦᱮᱱᱟ᱾ ᱩᱱᱠᱩᱣᱟᱜ ᱦᱚᱸ ᱢᱟᱱᱮ ᱩᱱᱠᱩᱣᱟᱜ ᱫᱚ ᱢᱟᱱᱮ᱾ ᱡᱟᱱᱟᱢ ᱢᱮᱱᱟᱜ ᱛᱟᱭᱟ ᱛᱤᱱ ᱦᱟᱹᱵᱤᱡ ᱟᱡᱛᱮ ᱱᱤᱡᱮᱛᱮ ᱵᱟᱭ ᱡᱚᱢ ᱫᱟᱲᱮᱭᱟᱜᱼᱟ ᱩᱱ ᱦᱟᱹᱵᱤᱡ ᱜᱮ ᱟᱭᱳ ᱵᱟᱵᱟ᱾ ᱡᱚᱠᱷᱚᱱ ᱜᱮ ᱟᱢ ᱱᱮᱡᱮ ᱛᱮ ᱡᱚᱢᱮᱢ ᱥᱮᱬᱟ ᱠᱮᱫᱟ ᱩᱱᱫᱚ ᱢᱟᱱᱮ ᱟᱭᱳᱼᱵᱟᱵᱟᱣᱟᱜ ᱩᱢᱩᱞ ᱠᱷᱚᱱ ᱫᱚᱠᱚ ᱥᱟᱦᱟᱜᱼᱟ ᱟᱵᱚ ᱡᱮᱢᱚᱱ ᱟᱭᱳ ᱵᱟᱵᱟᱜ ᱩᱢᱩᱞ ᱫᱚ ᱢᱟᱱᱮ ᱡᱮᱣᱮᱫ ᱡᱤᱵᱚᱱ ᱵᱷᱳᱨ ᱦᱟᱹᱵᱤᱡ ᱛᱟᱦᱮᱱᱟ
ᱦᱟᱸ ᱦᱟᱸ ᱦᱟᱸ
ᱩᱱᱠᱩ ᱫᱚ ᱱᱟᱜ ᱟᱭᱳᱼᱵᱟᱵᱟ ᱩᱢᱩᱞ ᱫᱚ ᱡᱤᱣᱤᱫ ᱵᱷᱚᱨ ᱫᱚ ᱵᱟᱠᱚ ᱛᱟᱦᱮᱸ ᱫᱟᱲᱮᱭᱟᱜᱼᱟ᱾
ᱚᱻ ᱟᱪᱪᱷᱟ ᱟᱪᱪᱷᱟ ᱚᱱᱟ ᱠᱚᱫᱚ ᱪᱟᱵᱟᱜ ᱛᱟᱠᱚᱣᱟ ᱟᱨᱠᱤ ᱢᱮᱱ ᱡᱟᱦᱟᱸ ᱫᱚ ᱦᱮᱸ ᱵᱟᱝ
ᱦᱳᱭ ᱦᱩᱸ
ᱟᱪᱪᱷᱟ ᱛᱟᱦᱚᱞᱮ ᱦᱮᱸ ᱟᱨ ᱟᱨ ᱟᱠᱚ ᱟᱠᱚ ᱠᱚ ᱫᱚ ᱛᱟᱦᱚᱞᱮ ᱟᱠᱚ, ᱟᱠᱚᱣᱟᱜ ᱫᱚ ᱢᱟᱱᱮ ᱡᱮᱢᱚᱱ ᱨᱚᱲ ᱫᱚ ᱟᱠᱚ ᱫᱚ ᱡᱷᱚᱛᱚ ᱜᱮᱠᱚ ᱵᱩᱡᱷᱟᱹᱣ ᱫᱟᱲᱮᱭᱟᱜᱼᱟ ᱾ ᱦᱮᱸ ᱥᱮ ᱵᱟᱝ?
ᱦᱮᱸ ᱟᱠᱚᱣᱟᱜ ᱟᱲᱟᱝ ᱟᱠᱚ ᱠᱚ ᱵᱩᱡᱷᱟᱹᱣ ᱫᱟᱲᱮᱭᱟᱜ ᱜᱮᱭᱟ ᱡᱮᱢᱚᱱ ᱫᱩᱠ ᱵᱮᱲᱮ ᱨᱮ ᱠᱷᱟᱱ ᱧᱮᱞ ᱢᱮ ᱡᱟᱦᱟᱸ ᱛᱩᱠᱟᱹ ᱨᱮ ᱪᱩᱯᱤ ᱮᱴᱟᱜ ᱪᱮᱬᱮ ᱵᱚᱞᱚᱣ ᱟᱠᱟᱱᱟᱭ, ᱥᱮ ᱵᱤᱧ ᱩᱱᱠᱩ ᱠᱤᱫᱤᱧ ᱠᱚ ᱵᱚᱞᱚᱣ ᱟᱠᱟᱱᱟ ᱧᱮᱞ ᱢᱮ ᱨᱟᱜ, ᱜᱳᱢᱟᱞ ᱪᱟᱵᱟᱭᱟᱠᱚ ᱟᱢ ᱦᱚᱢ ᱵᱩᱡᱷᱟᱹᱣ ᱜᱚᱫᱟ ᱡᱮ ᱦᱤᱛᱳᱜ ᱫᱚ ᱴᱷᱤᱠ ᱱᱩᱠᱩ ᱟᱜ ᱛᱩᱠᱟᱹ ᱨᱮ ᱡᱟᱦᱟᱱᱤᱡ ᱜᱮ ᱵᱟᱭᱨᱤ, ᱧᱮᱞ ᱟᱠᱟᱫ ᱠᱚᱣᱟᱭ ᱤᱱᱟᱹ ᱠᱷᱟᱹᱛᱤᱨ ᱜᱮ ᱱᱚᱝᱠᱟ ᱠᱚ ᱨᱟᱜ ᱮᱫᱟ᱾
ᱦᱩᱸᱻᱦᱩᱸᱻᱦᱩᱸᱻᱦᱩᱸ
ᱟᱨ ᱧᱮᱞ ᱢᱮ ᱦᱮᱸ, ᱱᱩᱠᱩ ᱪᱮᱬᱮ ᱪᱩᱯᱲᱤᱡ ᱧᱮᱞ ᱢᱮ, ᱟᱡᱨᱮᱱ ᱡᱟᱱᱟᱢ ᱜᱤᱫᱽᱨᱟᱹ ᱛᱤᱱ ᱦᱟᱹᱵᱤᱡ ᱡᱚᱢ ᱵᱟᱭ ᱥᱮᱬᱟᱭᱟ ᱟᱡᱛᱮ ᱫᱩᱠᱷ ᱧᱚᱜ ᱩᱱ ᱦᱟᱹᱵᱤᱡ ᱜᱮᱭ ᱧᱮᱞᱮᱭᱟᱭ᱾ ᱛᱟᱨ ᱯᱚᱨᱮ ᱟᱫᱚ ᱵᱟᱭ ᱧᱮᱞᱮᱭᱟ ᱢᱮᱱᱠᱷᱟᱱ ᱟᱵᱚ ᱢᱟᱹᱱᱢᱤ ᱧᱮᱞ ᱢᱮ ᱢᱤᱫᱴᱟᱝ ᱜᱤᱫᱽᱨᱟᱹ ᱩᱱᱟᱹᱜ ᱠᱚᱥᱴᱚ ᱠᱟᱛᱮᱫ ᱱᱚᱣᱟ ᱫᱷᱩᱲᱤ ᱫᱷᱟᱹᱨᱛᱤ ᱨᱮᱢ ᱟᱹᱜᱩᱭ ᱮᱭᱟ, ᱚᱱᱟ ᱛᱟᱭᱱᱚᱢ ᱩᱱᱤ ᱡᱚᱛᱚᱱ ᱡᱚᱜᱟᱣ ᱦᱟᱨᱟᱼᱵᱩᱨᱩ ᱠᱟᱛᱮᱫ, ᱢᱮᱱ ᱠᱷᱟᱱ ᱡᱟᱦᱟᱸ ᱫᱚ ᱟᱢᱻ ᱦᱟᱨᱟ ᱵᱩᱨᱩ ᱨᱮ ᱯᱩᱨᱟᱹ ᱡᱤᱭᱚᱱ ᱜᱮᱭ ᱠᱷᱟᱸᱰᱟᱣ ᱛᱟᱭᱟᱭ ᱢᱮᱱᱠᱷᱟᱱ ᱧᱮᱞ ᱢᱮ ᱢᱩ ᱢᱩᱪᱟᱹᱫ ᱵᱮᱲᱟ ᱨᱮ ᱚᱠᱚᱭ ᱠᱚ ᱜᱤᱫᱽᱨᱟᱹ ᱠᱚ ᱢᱮᱱᱟᱜ ᱟᱠᱟᱫ ᱠᱚᱣᱟ ᱡᱟᱦᱟᱸᱭ ᱫᱚ ᱟᱡ ᱨᱮᱱ ᱡᱟᱱᱟᱢ ᱟᱭᱳ-ᱵᱟᱵᱟ ᱢᱩᱪᱟᱹᱫ ᱵᱮᱲᱟ ᱨᱮ ᱵᱟᱭ ᱧᱮᱞ ᱠᱤᱱᱟ, ᱡᱟᱦᱟᱸ ᱫᱚ ᱦᱟᱲᱟᱢ ᱵᱩᱲᱦᱤ ᱵᱤᱫᱟᱹᱞ ᱨᱮ᱾
ᱧᱮᱞ ᱢᱮ ᱡᱟᱦᱟᱸᱭ ᱡᱤᱵᱽ ᱡᱤᱭᱟᱹᱞᱤ, ᱱᱩᱠᱩ ᱠᱚ ᱵᱟᱹᱜᱤ ᱦᱚᱴᱚᱣ ᱠᱟᱱᱟ ᱦᱩᱰᱤᱧ ᱵᱤᱫᱟᱹᱞ ᱨᱮ ᱢᱮᱱᱠᱷᱟᱱ ᱟᱵᱚ, ᱩᱱᱟᱹᱜ ᱥᱮᱬᱟ ᱦᱟᱹᱵᱤᱡ ᱢᱮᱱᱫᱚᱻ ᱟᱢ ᱨᱮᱱ ᱜᱤᱫᱽᱨᱟᱹ ᱯᱤᱫᱽᱨᱟᱹ ᱦᱚᱸᱭ ᱧᱮᱞ ᱥᱟᱢᱴᱟᱣᱼᱟ᱾ ᱴᱚᱢᱟ
ᱦᱮᱸᱻᱦᱮᱸᱻ
ᱟᱵᱚ ᱵᱟᱵᱚ ᱧᱮᱞ ᱥᱟᱢᱴᱟᱣ ᱠᱚᱣᱟ, ᱛᱟᱦᱚᱞᱮ ᱤᱧᱟᱹᱜ ᱢᱮᱱ ᱞᱮᱠᱷᱟᱡ ᱫᱚ ᱡᱤᱵᱽ ᱡᱤᱭᱟᱹᱞᱤ ᱜᱮ ᱵᱷᱟᱹᱞᱮᱭᱟᱠᱚ ᱡᱟᱦᱟᱸᱭ ᱫᱚ, ᱢᱤᱫᱴᱟᱝ, ᱵᱟᱝ ᱛᱟᱦᱮᱱ ᱛᱟᱠᱚᱣᱟ᱾ ᱨᱟᱹᱜᱤ ᱟᱹᱲᱤᱥ ᱥᱮ ᱢᱟᱱᱮ ᱢᱤᱫᱴᱟᱝ ᱦᱟᱨᱟ ᱨᱮᱭᱟᱜ ᱫᱟᱭᱤᱛᱛᱚ ᱾ ᱢᱮᱱᱠᱷᱟᱱ ᱟᱵᱚ ᱫᱚ ᱛᱟᱦᱮᱸ ᱠᱟᱛᱮ ᱨᱮᱦᱚᱸ ᱧᱮᱞ ᱢᱮ ᱟᱵᱚ
ᱦᱚᱸ
ᱠᱚᱛᱚᱠ ᱠᱚ ᱢᱟᱱᱮ ᱠᱚᱛᱚ ᱚᱱᱠᱟ ᱠᱚ ᱜᱤᱫᱽᱨᱟᱹ ᱢᱮᱱᱟᱜ ᱠᱚᱣᱟ ᱡᱟᱦᱟᱸ ᱫᱚ ᱟᱭᱳ ᱟᱡ ᱵᱟᱵᱟ ᱧᱮᱞᱮ ᱢᱮ ᱵᱟᱭ ᱧᱮᱞᱮᱭᱟ ᱚᱱᱟ ᱠᱚ ᱫᱤᱠ ᱛᱮ ᱠᱷᱟᱱ ᱫᱚ ᱩᱱᱠᱩ ᱡᱤᱵᱽᱼᱡᱤᱭᱟᱹᱞᱤ ᱠᱚᱜᱮ ᱵᱷᱟᱹᱞᱮᱭᱟᱠᱚ᱾
ᱦᱮᱸ ᱢᱟᱱᱮ ᱡᱮ ᱦᱚᱸᱼᱚᱝᱠᱟ ᱵᱟᱯ ᱠᱚ ᱧᱮᱞᱮ ᱠᱚᱣᱟ ᱠᱤᱱ ᱪᱮᱫᱠᱟᱨᱮ ᱦᱩᱭᱩᱜ ᱜᱮᱭᱟ ᱢᱤᱫᱴᱮᱱ ᱡᱮ ᱢᱤᱫᱴᱮᱱ ᱚᱱᱟ ᱫᱚ ᱵᱟᱯᱞᱟ ᱠᱟᱛᱮᱫ ᱯᱚᱨ ᱵᱟᱯᱞᱟ ᱯᱚᱨ ᱨᱮᱱᱟᱜ ᱮᱢ ᱞᱟᱹᱭ ᱦᱚᱪᱚ ᱠᱮᱫᱟ ᱥᱮ ᱵᱟᱯᱞᱟ ᱞᱟᱦᱟ ᱨᱮᱱᱟᱜ ᱵᱟᱯᱞᱟ ᱯᱚᱨᱮᱱᱟᱜ ᱜᱮ ᱚᱱᱟ ᱫᱚ ᱦᱟᱸᱜ ᱡᱚᱠᱷᱚᱱ ᱩᱱᱠᱩ ᱧᱮᱞ ᱞᱟᱹᱜᱤᱫ ᱛᱮᱫᱚ ᱵᱚᱭᱮᱥ ᱫᱚ ᱩᱱᱜᱮ ᱦᱩᱭᱩᱩᱜᱼᱟ᱾
ᱵᱟᱝ-ᱟ, ᱮᱠᱪᱩᱭᱮᱞᱤ
ᱚᱱᱟ ᱫᱚ ᱵᱟᱯᱞᱟ ᱞᱟᱦᱟ ᱦᱚᱸ ᱦᱳᱭᱳᱜᱼᱟ᱾ ᱠᱟᱨᱚᱱ ᱟᱢᱫᱚᱢ ᱞᱟᱹᱭ ᱦᱚᱪᱚᱭᱮᱜ-ᱟ ᱡᱮ ᱢᱤᱫᱴᱟᱝ ᱠᱩᱲᱤ ᱜᱤᱫᱽᱨᱟᱹ ᱜᱮ ᱵᱟᱭ ᱧᱮᱞᱮᱭᱟ᱾ ᱟᱪᱪᱷᱟ ᱡᱩᱫᱤ ᱩᱱᱤ ᱮᱴᱟᱜ ᱮᱴᱟᱜ ᱚᱲᱟᱜ ᱨᱮᱱ ᱠᱩᱲᱤ ᱜᱤᱫᱽᱨᱟᱹ ᱠᱟᱱᱟᱭ ᱩᱱᱤ ᱛᱚ ᱟᱢ ᱨᱮᱱ ᱟᱭᱳ-ᱵᱟᱵᱟ ᱵᱟᱭ ᱧᱮᱞ ᱠᱤᱱ ᱛᱟᱢᱟ ᱴᱷᱤᱠ ᱟᱪᱷᱮ ᱠᱤᱱᱛᱩ, ᱟᱢ ᱛᱚ ᱧᱮᱞ ᱞᱟᱹᱠᱛᱤ ᱠᱟᱱ ᱛᱟᱢᱟ ᱢᱮᱱᱠᱷᱟᱱ ᱠᱚᱲᱟ ᱜᱤᱫᱽᱨᱟᱹ ᱦᱚᱸ ᱵᱟᱠᱚ ᱧᱮᱞ ᱠᱚᱣᱟ
ᱦᱩᱸ
ᱟᱢ ᱟᱢ ᱨᱮᱱ ᱜᱤᱫᱽᱨᱟᱹ ᱴᱷᱮᱱ ᱟᱸᱥᱚᱜ ᱢᱮ, ᱦᱚᱲ ᱨᱮᱱ ᱜᱤᱫᱽᱨᱟᱹ ᱴᱷᱮᱱ ᱫᱚ ᱟᱞᱚᱢ ᱟᱸᱥᱚᱜᱼᱟ ᱟᱨᱠᱤ ᱡᱟᱦᱟᱸ ᱫᱚ᱾ ᱢᱮᱱᱠᱷᱟᱱ ᱱᱤᱛᱚᱜ ᱢᱟ ᱧᱮᱞᱚᱜ ᱠᱟᱱ ᱠᱚᱲᱟ ᱜᱤᱫᱽᱨᱟᱹ ᱜᱮ ᱦᱚᱸ ᱵᱟᱝᱠᱚ ᱟᱯᱚᱱᱚᱜ ᱠᱟᱱᱟ ᱾ ᱛᱟᱨ ᱯᱚᱨᱮ ᱮᱴᱟᱜ ᱚᱲᱟᱜ ᱨᱮᱱ ᱠᱩᱰᱤ ᱜᱤᱫᱽᱨᱟᱹ
ᱟᱪᱪᱷᱟ ᱦᱳᱭ ᱢᱟᱱᱮ ᱩᱱᱠᱩ ᱜᱤ ᱚᱱᱟ ᱥᱤᱠᱠᱷᱟ ᱠᱤ ᱵᱟᱠᱚ ᱧᱟᱢ ᱠᱟᱫᱟ ᱠᱤ ᱚᱱᱟ ᱠᱚᱥᱴᱚ ᱠᱤ ᱵᱟᱠᱚ ᱧᱟᱢ ᱠᱟᱫᱟ ᱜᱚ ᱵᱟᱵᱟ ᱛᱟᱹᱠᱤᱱ ᱡᱮ ᱤᱧᱟᱹᱜ ᱤᱧ ᱪᱮᱛᱟᱱ ᱨᱮ ᱩᱱᱟᱹᱜ ᱠᱚᱥᱴᱚ ᱠᱟᱱᱟ ᱠᱤᱱ ᱥᱮ ᱪᱮᱫ ᱚᱱᱟᱠᱤ ᱟᱠᱚ ᱠᱤ ᱵᱟᱠᱚ ᱵᱩᱡᱷᱟᱹᱣ ᱟᱠᱟᱫᱟ ᱠᱤ᱾
ᱚᱱᱟ ᱫᱚ ᱦᱟᱸᱜ ᱚᱱᱠᱟᱱ ᱦᱚᱲ ᱠᱚ ᱵᱟᱲᱟᱭᱟ ᱡᱟᱦᱟᱸᱭ ᱫᱚ ᱟᱭᱳ ᱵᱟᱵᱟ ᱵᱟᱠᱚ ᱧᱮᱞ ᱠᱚᱣᱟ ᱫᱩᱠ ᱵᱮᱲᱟᱨᱮ ᱥᱮ ᱵᱮᱥ ᱵᱟᱲᱟᱨᱮ ᱩᱱᱠᱩ ᱫᱚ ᱦᱟᱸᱜ ᱩᱱᱠᱩ ᱦᱚᱸᱠᱚ ᱵᱟᱲᱟᱭᱟ᱾ ᱟᱢ ᱤᱧ ᱢᱟ ᱦᱟᱸᱜ ᱵᱟᱲᱟᱭ ᱫᱟᱲᱮᱭᱟᱜ ᱠᱟᱱᱟ ᱛᱚ
ᱦᱮᱸ ᱦᱩᱸ
ᱢᱮᱱᱠᱷᱟᱱ ᱞᱟᱹᱭᱟᱠᱚ ᱠᱟᱛᱷᱟ ᱨᱮᱭᱟᱜᱠᱚ ᱞᱟᱹᱭᱟ ᱡᱮ ᱯᱤᱲᱦᱤ ᱯᱚᱨ ᱯᱤᱲᱦᱤ ᱪᱟᱞᱟᱜ ᱤᱫᱤᱜᱼᱟ ᱟᱢ ᱡᱩᱫᱤ ᱟᱢ ᱨᱮᱱ ᱟᱭᱳ ᱵᱟᱵᱟ ᱥᱟᱛᱮ ᱱᱚᱝᱠᱟ ᱜᱮᱢ ᱵᱮᱵᱚᱦᱟᱨ ᱠᱟᱜᱼᱟ᱾ ᱛᱚ ᱟᱢᱦᱚᱸ ᱢᱤᱫ ᱫᱤᱱ ᱦᱤᱞᱳᱜ ᱟᱢᱨᱮᱱ ᱡᱟᱦᱟᱸᱭ ᱜᱤᱫᱽᱨᱟᱹ ᱯᱤᱫᱽᱨᱟᱹ ᱩᱱᱤ ᱦᱚᱸ ᱟᱢ ᱚᱱᱠᱟᱜᱮ ᱵᱮᱵᱚᱦᱟᱨᱟᱢᱟᱭ ᱛᱚ ᱱᱚ᱾ ᱟᱭᱳᱼᱵᱟᱵᱟ ᱛᱤᱱ ᱫᱤᱱ ᱦᱟᱹᱵᱤᱡᱼ ᱮ ᱛᱟᱦᱮᱱᱟ ᱩᱱᱫᱤᱱ ᱦᱟᱹᱵᱤᱡ ᱫᱚ ᱱᱩᱛᱚᱱ ᱡᱩᱜ ᱜᱮᱭᱟᱢ ᱯᱮᱲᱟᱜ ᱪᱮᱫᱟᱜ ᱥᱮ ᱟᱭᱳ ᱵᱟᱵᱟ ᱟᱨ ᱤᱧ ᱫᱚ ᱟᱢ ᱡᱟᱦᱟᱸ ᱛᱤᱱᱟᱹᱜ ᱡᱟᱦᱟᱸ ᱠᱚ ᱞᱮᱭᱟ ᱡᱚᱱᱚᱢᱮᱢ ᱧᱟᱢ ᱨᱮᱦᱚᱸ᱾ ᱟᱭᱳ ᱵᱟᱵᱟ ᱨᱤᱱ ᱫᱚ ᱢᱟᱱᱮ ᱵᱟᱢ ᱞᱟᱦᱟ ᱫᱟᱲᱮᱭᱟᱜᱼᱟ᱾
ᱟᱭᱳᱵᱟ ᱫᱚ ᱢᱤᱫᱴᱮᱱ ᱪᱟᱸᱫᱳ ᱵᱚᱸᱜᱟ ᱞᱮᱠᱟᱱ ᱪᱟᱸᱫᱳ ᱵᱚᱸᱜᱟ ᱥᱚᱢᱟᱱ ᱦᱚᱲ ᱦᱮᱸ ᱥᱮ ᱵᱟᱝ?
ᱦᱳᱭ ᱩᱱᱠᱤ ᱧᱮᱞ ᱥᱟᱢᱴᱟᱣ ᱫᱚ ᱞᱟᱹᱠᱛᱤ ᱠᱟᱱ ᱜᱮᱭᱟ᱾
ᱦᱳᱭ ᱦᱳᱭ ᱦᱚᱭ ᱡᱮ ᱦᱮ ᱛᱩ
ᱡᱮᱦᱮᱛᱩ ᱟᱢᱟᱜ ᱥᱩᱠ ᱠᱷᱟᱹᱛᱤᱨ ᱛᱮ ᱟᱭᱟᱜ ᱥᱩᱠᱮ ᱵᱟᱹᱜᱤ ᱦᱤᱲᱤᱧ ᱫᱟᱲᱮᱭᱟᱜᱟᱭ
ᱦᱳᱭ ᱦᱳᱭ ᱡᱟᱦᱟᱸᱫᱚ ᱟᱡ ᱵᱟᱝ ᱡᱚᱢ ᱠᱟᱛᱮ ᱦᱳᱭ ᱦᱳᱭ ᱡᱟᱦᱟᱸ ᱫᱚ ᱟᱡ ᱵᱟᱭ ᱡᱚᱢ ᱠᱟᱛᱮᱫ ᱟᱢᱮ ᱡᱚᱢ ᱦᱚᱪᱚ ᱢᱮᱭᱟᱭ ᱚᱱᱟ ᱦᱚᱸ ᱢᱤᱫᱴᱮᱱ ᱠᱟᱛᱷᱟ ᱠᱟᱱ ᱜᱮᱭᱟ ᱦᱮᱸ᱾ ᱦᱮᱸᱛᱚ ᱵᱷᱟᱜᱮ ᱜᱮ ᱱᱚᱣᱟ ᱫᱚ ᱚᱱᱮ ᱪᱮᱫ ᱞᱮᱠᱟ᱾ ᱵᱷᱟᱜᱮ ᱵᱩᱡᱷᱟᱹᱜᱼᱟ ᱟᱨᱠᱤ ᱡᱟᱦᱟᱸ ᱫᱚ ᱢᱟᱱᱮ ᱡᱩᱫᱤ ᱠᱚ ᱧᱮᱞ ᱠᱚᱣᱟ᱾
ᱦᱳᱭ ᱦᱳᱭ
ᱦᱮᱸᱥᱚ
ᱦᱳᱭ
ᱩᱦ ᱦᱮᱸ